ᱦᱮᱞᱳ᱾
ᱦᱮᱞᱳ᱾
ᱦᱮᱸ ᱜᱚᱝᱠᱮ ᱡᱚᱸᱦᱟᱨ ᱜᱮ᱾
ᱡᱚᱸᱦᱟᱨ ᱜᱮ ᱥᱟᱹᱜᱩᱱ ᱥᱮᱛᱟᱜ᱾ ᱦᱮᱞᱳ ᱦᱳᱭ ᱫᱤᱭᱮ
ᱛᱚ ᱜᱚᱝᱠᱮ ᱪᱮᱜ ᱠᱩ ᱪᱮᱜ ᱠᱩ ᱮᱠᱷᱚᱱ ᱢᱟ ᱦᱚᱜᱚᱭ ᱜᱟᱰᱟ ᱥᱮᱡ ᱦᱮᱡ ᱦᱩᱭ ᱠᱟᱱᱟ᱾ ᱫᱟᱹᱛᱟᱹᱱᱤ ᱪᱮᱜᱠᱟᱭ ᱠᱟᱱᱟ?
ᱛᱮᱦᱤᱧᱟᱜ ᱟᱵᱚᱦᱟᱣᱟ ᱫᱚ ᱪᱮᱜ ᱞᱤᱠᱟ?
ᱛᱮᱦᱤᱱ ᱜᱚᱝᱠᱮᱢ ᱧᱮᱞ ᱞᱮᱠᱷᱟᱡ ᱢᱟ ᱢᱳᱴᱟ ᱢᱩᱴᱤ ᱴᱷᱤᱠ ᱜᱤᱭᱟ ᱛᱷᱚᱲᱟ ᱨᱤᱢᱤᱞ ᱧᱚᱜ ᱠᱟᱫᱟᱭ᱾ ᱦᱚᱞᱟ ᱞᱤᱫᱟᱹᱢ ᱱᱮᱞ ᱞᱮᱠᱷᱟᱡ ᱠᱟᱹᱴᱤᱡ ᱦᱚᱞᱟ ᱞᱤᱸᱫᱟᱹ ᱫᱚᱢᱮ ᱜᱤ ᱫᱟᱜ ᱠᱟᱫ ᱛᱟᱦᱮᱸᱱᱟ ᱟᱞᱮ ᱥᱮᱜ ᱫᱚ᱾
ᱦᱮᱸ, ᱦᱮᱸ᱾
ᱛᱚ ᱛᱤᱦᱮᱧ ᱫᱚ ᱛᱷᱚᱲᱟ ᱢᱳᱥᱚᱢ ᱨᱤᱢᱤᱞ ᱧᱚᱜ ᱴᱷᱟᱱᱰᱟ ᱱᱚᱜ ᱜᱮ ᱵᱩᱡᱩᱜ ᱠᱟᱱᱟ ᱛᱚ ᱢᱚᱸᱡᱽ ᱜᱮ, ᱟᱨ ᱟᱯᱮ ᱥᱮᱫ ᱫᱚ ᱜᱚᱝᱠᱮ ᱪᱮᱫ ᱞᱮᱠᱟ?
ᱟᱞᱮ ᱥᱮᱫ ᱦᱚᱸ ᱚᱱᱠᱟ ᱜᱮ ᱦᱟᱞᱠᱟ ᱦᱟᱞᱠᱟ ᱨᱤᱢᱤᱞ ᱦᱟᱸ
ᱟᱯᱮ ᱥᱮᱫ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱫᱟᱜ ᱡᱟᱹᱲᱤ ᱦᱩᱭᱩᱜ ᱠᱟᱱ ᱜᱮᱭᱟ ᱢᱚᱴᱟᱢᱩᱴᱤ᱾ ᱟᱯᱮ ᱥᱮᱱ ᱫᱚ ᱛᱟᱞᱮ ᱦᱩᱲᱩ ᱵᱤᱞᱤ ᱠᱚ ᱪᱮᱫ ᱞᱮᱠᱟ ᱪᱟᱥ ᱦᱩᱭᱩᱜ ᱠᱟᱱᱟ ᱥᱮ ᱵᱟᱝ?
ᱮ ᱜᱚᱝᱠᱮ ᱟᱞᱮ ᱥᱮᱫ ᱮᱢ ᱧᱮᱞ ᱞᱮᱠᱷᱟᱱ ᱫᱚ ᱮ ᱱᱚᱜᱚᱭ ᱠᱷᱮᱛ ᱠᱚᱢᱟ ᱯᱟᱲᱟᱣ ᱦᱩᱭᱩᱜ ᱠᱟᱱᱟ ᱦᱟᱸᱜ ᱟᱫᱚ ᱦᱟᱜ ᱠᱷᱮᱛ ᱯᱟᱲᱟᱜ ᱠᱟᱛᱮ ᱱᱤᱭᱟᱹ ᱠᱚ ᱛᱩᱫ ᱵᱟᱲᱟ ᱠᱟᱛᱮᱜ ᱦᱟᱜ ᱨᱚᱦᱚᱭ ᱦᱟᱜ ᱮᱦᱚᱵ ᱦᱩᱭᱩᱜᱼᱟ᱾
ᱦᱮ
ᱛᱚ ᱦᱟᱸᱜ ᱮᱠᱷᱚᱱ ᱫᱚ ᱠᱷᱮᱛ ᱠᱟᱹᱢᱤ ᱠᱚᱦᱚᱸ ᱟᱹᱰᱤᱜᱮ ᱞᱚᱜᱚᱱ ᱜᱮᱭᱟ ᱥᱩᱨᱩ ᱦᱩᱭᱩᱜᱼᱟ ᱦᱟᱸᱜ ᱜᱚᱝᱠᱮ ᱟᱯᱮᱥᱮᱫ ᱠᱷᱮᱛ ᱠᱟᱹᱢᱤ ᱠᱚᱫᱚ ᱛᱤᱱᱟᱹᱜ ᱥᱟᱺᱜᱤᱧ?
ᱠᱷᱮᱛ ᱠᱟᱹᱢᱤ ᱠᱚᱫᱚ ᱮᱠᱷᱚᱱ ᱫᱚ ᱩᱱᱟᱹᱜ ᱫᱚ ᱟᱹᱣᱨᱤ ᱞᱟᱦᱟᱜᱼᱟ ᱛᱚᱵᱮ ᱦᱟᱸᱜ ᱟᱥᱛᱮ ᱟᱥᱛᱮ ᱞᱟᱦᱟ ᱪᱟᱞ
ᱟᱪᱷᱟ ᱵᱮᱥ ᱜᱮ ᱚᱱᱟ ᱦᱚᱸ
ᱦᱩᱸ ᱛᱚ ᱟᱯᱮ ᱚᱱᱛᱮ ᱫᱚ
ᱟᱯᱮ ᱥᱮᱫ ᱫᱚ ᱪᱮᱫ ᱛᱮᱯᱮ ᱥᱤ ᱵᱟᱲᱟᱭ ᱜᱮᱭᱟ ᱱᱚᱝᱠᱟ ᱜᱚᱝᱠᱮ ᱱᱟᱦᱮᱞ ᱛᱮᱯᱮ ᱥᱤᱭ ᱛᱟᱦᱮᱱᱟ ᱥᱮ ᱱᱚᱝᱠᱟ ᱴᱨᱟᱠᱴᱚᱨ ᱛᱮ?
ᱢᱟᱱᱮ ᱵᱟᱨ ᱛᱮᱜᱮ ᱜᱟᱱᱚᱜᱼᱟ ᱵᱟᱱᱟᱨ ᱛᱮᱜᱮᱞᱮ ᱠᱚᱨᱟᱣ ᱛᱟᱦᱮᱱᱟ ᱚᱠᱚᱭ ᱚᱠᱟ ᱞᱮᱠᱟᱭ ᱫᱟᱲᱮᱭᱟᱜ ᱚᱱᱟ ᱚᱱᱠᱟ ᱜᱮ ᱡᱩᱫᱤ ᱠᱟᱹᱴᱤᱡ ᱧᱚᱜ ᱦᱮᱱᱟᱜ ᱠᱷᱟᱱ ᱫᱚ ᱱᱟᱦᱮᱞ ᱛᱮᱜᱮ ᱟᱨ ᱢᱟᱨᱟᱝ ᱠᱷᱟᱱ ᱫᱚ ᱴᱟᱠᱴᱟᱨᱛᱮ ᱟᱯᱮ ᱚᱱᱛᱮ?
ᱟᱞᱮᱥᱮᱫ ᱜᱚᱝᱠᱮᱢ ᱚᱱᱮ ᱞᱮᱭᱠᱮᱫ ᱮᱠᱷᱚᱱ ᱫᱚ ᱴᱨᱟᱠᱴᱟᱨ ᱫᱮᱜᱮ ᱠᱚ ᱥᱤᱭᱮᱜ ᱠᱟᱱᱟ
ᱦᱩᱸ
ᱴᱨᱟᱠᱴᱟᱨ ᱛᱮᱫᱚ ᱤᱱᱟᱹ ᱠᱷᱟᱱᱡ ᱫᱚ ᱡᱚᱞᱫᱤ ᱦᱩᱭᱩᱜ ᱠᱟᱱᱟ ᱤᱱᱟᱹ ᱠᱷᱟᱡ ᱫᱚ ᱥᱚᱵ ᱠᱤᱪᱷᱩ ᱡᱚᱞᱫᱤ ᱦᱩᱭᱩᱜ ᱠᱟᱱᱟ ᱥᱳᱢᱳᱭ ᱦᱚᱸ ᱵᱟᱭ ᱡᱚᱢ ᱮᱫᱟ ᱤᱱᱟᱹᱜ
ᱟᱪᱪᱷᱟ ᱫᱤᱭᱮ ᱦᱮᱸ ᱛᱟᱦᱚᱞᱮ ᱟᱯᱮ ᱚᱱᱛᱮ ᱫᱚ ᱪᱮᱫ ᱦᱩᱲᱩ ᱵᱮᱥᱤ ᱯᱮ ᱨᱚᱦᱚᱭ ᱛᱮ?
ᱥᱩᱫᱩ ᱱᱚᱣᱟ ᱱᱚᱣᱟ ᱦᱩᱲᱩ ᱜᱮᱠᱚ ᱨᱚᱦᱚᱭᱪᱚ ᱡᱚᱢ ᱦᱩᱲᱩ ᱜᱮ ᱢᱮᱱ ᱞᱮᱜᱟᱭ